ᱦᱮᱞᱳ᱾ ᱦᱮᱞᱳ ᱦᱮᱞᱳ ᱠᱟᱭ ᱱᱟᱵᱤᱱ ᱜᱚᱝᱠᱮ ᱵᱟᱝ ᱟᱣᱟᱡ ᱦᱤᱡᱩᱜ ᱠᱟᱱ ᱛᱟᱵᱮᱱ ᱫᱚ?
ᱦᱳᱭ ᱟᱹᱞᱤᱧ ᱢᱟ ᱵᱟᱨᱦᱮ ᱨᱮᱜᱮ ᱢᱮᱱᱟᱜ ᱞᱤᱧ ᱟᱸᱡᱚᱢᱚᱜ ᱠᱟᱱᱟ ᱱᱤᱛᱚᱜᱼᱼ
ᱦᱤᱛᱚᱜ ᱟᱸᱡᱚᱢᱚᱜ ᱠᱟᱱᱟ ᱜᱚᱝᱠᱮ ᱾
ᱦᱳᱭ ᱦᱳᱭ ᱡᱚᱦᱟᱨ ᱜᱮ᱾
ᱦᱩᱸ ᱛᱟ ᱟᱵᱮᱱ ᱥᱮᱫ ᱪᱮᱫ ᱞᱮᱠᱟᱼᱼ
ᱦᱳᱭ ᱟᱵᱮᱱ
ᱢᱮᱱ ᱫᱟᱞᱤᱧ ᱪᱮᱫ ᱞᱮᱠᱟ ᱢᱳᱥᱚᱢ ᱠᱚ?
ᱢᱳᱥᱚᱢ ᱠᱚ ᱫᱚ ᱟᱹᱰᱤ ᱵᱟᱹᱲᱤᱡ ᱮ ᱥᱤᱛᱩᱝ ᱟᱠᱟᱫᱟ ᱱᱤᱛ ᱢᱟ ᱡᱳᱨ ᱠᱟᱜ ᱛᱮ ᱱᱚᱜᱼᱚᱭ, ᱵᱤᱨ ᱥᱮᱫ ᱨᱮ ᱫᱩᱲᱩᱵ ᱦᱩᱭ ᱠᱟᱱ ᱫᱟᱨᱮ ᱵᱩᱴᱟᱹ ᱥᱮᱫ ᱨᱮ ᱟᱹᱰᱤ ᱵᱟᱹᱲᱤᱡ ᱥᱤᱛᱩᱝ ᱠᱟᱱ ᱛᱮ ᱾
ᱦᱚᱭ ᱛᱚ ᱫᱟᱨᱮ ᱵᱩᱴᱟᱹ ᱨᱮᱫᱚ ᱢᱤᱫ ᱜᱟᱲᱤᱡ ᱱᱟᱯᱟᱭ ᱧᱚᱜ ᱜᱮ ᱵᱩᱡᱷᱟᱹᱜ ᱠᱟᱱᱼᱼ
ᱦᱳᱭ ᱱᱚ ᱛᱮ ᱵᱤᱨ ᱥᱮᱫ ᱨᱮ ᱫᱚ ᱠᱟᱹᱥᱭᱟᱹ ᱵᱤᱨ ᱢᱮᱱᱟᱜ ᱛᱟᱞᱮ ᱭᱟ ᱟᱫᱚ ᱚᱱᱟᱼᱼ
ᱦᱮᱸ ᱴᱟᱺᱰᱤ ᱥᱮᱨᱫᱚ ᱢᱤᱫ ᱠᱟᱹᱴᱮᱡ ᱫᱚ ᱦᱮᱸ ᱪᱮᱫ ᱵᱮᱱ ᱢᱮᱱᱮᱫᱼᱟ?
ᱱᱚᱛᱮ ᱦᱚᱸ ᱚᱱᱠᱟ ᱜᱮ ᱜᱚᱝᱠᱮ ᱟᱭᱢᱟᱭ ᱥᱤᱛᱩᱝᱠᱼᱟ ᱾ ᱥᱤᱛᱩᱝ ᱫᱟᱭ ᱰᱩᱸᱰᱨᱩᱭ ᱫᱟᱭ ᱥᱤᱛᱩᱝ ᱫᱟᱭ ᱰᱩᱸᱰᱨᱩᱜ ᱛᱤᱜᱤ ᱛᱟᱦᱮᱱ ᱠᱟᱱᱟᱭ ᱠᱟ ᱜᱷᱩᱲᱤᱡ ᱮ ᱥᱤᱛᱩᱝ ᱫᱟ, ᱴᱟᱤᱢ ᱜᱩᱲᱤ ᱰᱩᱰᱨᱩᱭ ᱫᱟᱭ
ᱦᱳᱭ
ᱚᱻ ᱪᱮᱫ ᱵᱮᱱ ᱢᱮᱱ ᱫᱟ ᱜᱚᱝᱠᱮ
ᱦᱮᱞᱳ ᱦᱮᱞ
ᱦᱮᱸ ᱜᱚᱢᱠᱮ ᱦᱩᱭᱱᱟ, ᱚᱱᱟᱯ ᱠᱚᱫᱚᱞᱤᱧ ᱛᱮᱭᱟᱨ ᱠᱟᱜᱼᱟ, ᱦᱮᱸ ᱱᱤᱛᱚᱜ ᱫᱚ ᱠᱷᱮᱛ ᱠᱩᱜ ᱜᱮ ᱾ ᱱᱤᱛᱚᱜ ᱫᱚ ᱠᱷᱮᱛ ᱠᱚ ᱟᱣᱨᱤ ᱛᱮᱭᱟᱨᱚᱜᱼᱟ,
ᱦᱳᱭ ᱟᱣᱨᱤ ᱛᱮᱭᱟᱜ ᱚᱱᱮ ᱫᱟᱜ ᱜᱮ ᱵᱟᱭ ᱡᱟᱹᱲᱤᱭ ᱟᱵᱩᱱ ᱠᱟᱱᱟ ᱥᱤᱛᱩᱝ ᱮᱫ ᱠᱟᱱ ᱠᱷᱟᱱ ᱜᱮᱛᱚ ᱟᱹᱰᱤ ᱢᱩᱥᱠᱤᱞ ᱠᱮᱜ ᱠᱟᱱᱟᱭ ᱾ ᱥᱤᱛᱩᱝ ᱛᱮᱦᱚ ᱞᱟᱸᱜᱟ ᱜᱮᱭᱟ ᱫᱚᱢ ᱦᱳᱭ, ᱦᱳᱭ
ᱥᱤᱛᱩᱝ ᱛᱮᱜᱮ ᱮᱠᱫᱚᱢᱮ ᱞᱟᱸᱜᱟᱣ ᱩᱛᱟᱹᱨᱮᱫ ᱵᱚᱱᱟ ᱦᱚᱲ ᱫᱚ ᱾
ᱦᱳᱭ ᱢᱟᱱᱮ ᱥᱤᱛᱩᱝ ᱫᱚ ᱵᱟᱝ ᱥᱤᱛᱩᱝ ᱠᱟᱱᱟ ᱤᱱᱟᱹ ᱚᱱᱟ ᱵᱷᱟᱵᱽᱴᱟᱜ ᱦᱤᱡᱩᱜ ᱠᱟᱱᱟ ᱡᱟᱦᱟᱸ ᱚᱱᱟ,
ᱦᱮᱸᱻ
ᱚᱱᱟᱴᱟᱜ ᱛᱮ ᱵᱟᱹᱲᱤᱡ ᱜᱮ ᱟᱹᱭᱠᱟᱹᱜ ᱜᱮᱥ ᱛᱮ ᱵᱟᱹᱲᱤᱡ ᱜᱮ ᱟᱹᱭᱠᱟᱹᱜ ᱠᱟᱱᱟ ᱨᱩᱣᱟᱹ ᱦᱟᱥᱩ ᱠᱚ ᱧᱟᱧᱟᱢ ᱠᱟᱱᱟ ᱵᱟᱹᱲᱤᱡ ᱜᱮ ᱾ ᱡᱟᱞᱫᱤ ᱡᱟᱞᱫᱤ ᱜᱤ ᱢᱟᱱᱮ ᱢᱮ ᱢᱤᱫ ᱜᱷᱟᱲᱤ ᱛᱮ ᱥᱤᱼᱼ ᱛᱚ ᱢᱤᱫ ᱜᱷᱟᱹᱲᱤᱡ ᱫᱟᱜ ᱦᱤᱡᱩᱜ ᱠᱟᱱ ᱛᱮ ᱵᱷᱟᱯ ᱠᱚ ᱦᱤᱡᱩᱜ ᱠᱟᱱᱟ ᱛᱚ ᱦᱚᱲᱢᱚ ᱨᱮ ᱚᱱᱟ ᱴᱮᱢᱯᱮᱨᱮᱪᱟᱨ ᱵᱟᱭ ᱥᱟᱦᱟᱣ ᱫᱟᱲᱮᱭᱟᱜ ᱠᱟᱱᱟ ᱾
ᱦᱮᱸ ᱜᱚᱝᱠᱮ
ᱦᱳᱭ ᱦᱳᱭ ᱾ ᱦᱳᱭ
ᱤᱱᱠᱟᱹ ᱜᱮ ᱟᱹᱞᱤᱧ ᱦᱚᱸ ᱱᱤᱛᱚᱜ ᱵᱟᱦᱨᱮ ᱥᱮᱫ ᱨᱮ ᱜᱮ ᱫᱩᱲᱩᱵ ᱟᱠᱟᱱᱟ ᱞᱤᱧ
ᱦᱳᱭ,
ᱟᱹᱞᱤᱧ ᱥᱮᱫ ᱫᱚ ᱫᱟᱨᱮ ᱠᱚᱛᱚ ᱵᱟᱹᱱᱩᱜ ᱠᱷᱟᱹᱞᱤ ᱦᱮᱱᱟᱜ ᱟᱠᱟᱫ ᱛᱟᱹᱞᱤᱧᱟ ᱢᱟᱫ ᱠᱚ ᱢᱟᱫ ᱫᱟᱨᱮ ᱠᱚ ᱢᱮᱱᱟᱜ ᱟᱠᱟᱫᱟ ᱚᱱᱛᱮ ᱨᱮᱜᱮ ᱞᱤᱧ ᱫᱩᱲᱩᱵ ᱟᱠᱟᱱᱟ ᱾
ᱦᱳᱭ ᱦᱳᱭ ᱾ ᱟᱫᱚ ᱦᱚᱭᱮᱫ ᱠᱟᱱ ᱜᱮᱭᱟ ᱚᱱᱛᱮ ᱦᱚᱸ ᱢᱚᱸᱡᱽ ᱜᱮ ᱛᱚᱵᱮ ᱾
ᱦᱮᱸ ᱢᱚᱡᱽ ᱜᱮ ᱟᱴᱠᱟᱨᱚᱜ ᱠᱟᱱᱟ ᱾
ᱦᱳᱭ ᱢᱟᱱᱮ ᱚᱲᱟᱜ ᱥᱮᱫ ᱨᱮᱫᱚ ᱢᱟᱱᱮ ᱚᱠᱟ ᱞᱮᱠᱟ ᱪᱚ ᱦᱩ ᱦᱩ ᱟᱹᱭᱠᱟᱹᱜ ᱠᱟᱱᱟ ᱦᱚᱭ ᱦᱚᱸ ᱵᱟᱝ ᱵᱟᱞᱚᱜ ᱠᱟᱱᱟ ᱾ ᱟᱫᱚ ᱡᱩᱫᱟᱹ ᱜᱮ ᱟᱹᱭᱠᱟᱹᱜ ᱠᱟᱱᱟ ᱮᱠᱟᱨ ᱜᱮ
ᱦᱮᱸ ᱮᱠᱟᱞ ᱜᱮ ᱟᱹᱰᱤ ᱱᱟᱯᱟᱭ ᱵᱟᱝ ᱵᱩᱡᱩᱜ ᱠᱟᱱ ᱟᱨ ᱴᱟᱺᱰᱤ ᱥᱮᱫ ᱫᱚ ᱦᱳᱭ ᱧᱟᱼ ᱦᱮᱸ ᱴᱟᱺᱰᱤ ᱥᱮᱫ ᱴᱟᱺᱰᱤ ᱥᱮᱫ ᱫᱚ ᱦᱚᱭᱮ ᱧᱟᱢᱮᱫ ᱛᱮ ᱱᱟᱯᱟᱭ ᱜᱮ ᱟᱴᱠᱟᱨᱚᱜ ᱠᱟᱱ
ᱦᱳᱭ ᱱᱟᱯᱟᱭ ᱜᱮ ᱟᱴᱠᱟᱨᱚᱜ ᱠᱟᱱᱟ ᱱᱚᱣᱟ ᱦᱟᱸᱜ ᱟᱫᱚ ᱟᱵᱚᱣᱟᱜ ᱢᱟᱱᱮ ᱪᱟᱥ ᱫᱤᱱ ᱦᱚᱸ ᱛᱤᱭᱟᱹᱜ ᱠᱟᱱᱟ ᱟᱫᱚ ᱱᱚᱛᱮ ᱞᱮᱠᱷᱟᱱ ᱱᱚᱛᱮ ᱠᱟᱹᱢᱤ ᱦᱚᱸ ᱮᱛᱦᱚᱵᱚᱜᱼᱟ ᱱᱤᱛᱚᱜ ᱫᱚ ᱟᱫᱚ ᱫᱟᱜ ᱵᱟᱲᱟᱭ ᱫᱟᱜ ᱞᱮᱠᱷᱟᱱ ᱪᱮᱫ ᱞᱮᱠᱟ ᱚ ᱚ
ᱦᱮᱸ ᱦᱮᱸ ᱵᱟᱭ ᱜᱟᱱᱚᱜ ᱠᱟᱱᱟ ᱥᱮ ᱾
ᱮ ᱱᱤᱛᱚᱜ ᱫᱚ ᱢᱟᱱᱮ
ᱦᱮᱸ
ᱫᱟᱜ ᱦᱚᱸ ᱥᱩᱵᱤᱫᱷᱟ ᱫᱚ ᱚᱱ ᱫᱚ ᱪᱮᱫ ᱢᱮᱱᱟᱜᱼᱟ ᱫᱟᱜ ᱡᱟᱹᱲᱤ ᱞᱮᱠᱷᱟᱡ ᱫᱚ ᱢᱟᱱᱮ ᱪᱮᱫ ᱞᱮᱠᱟ ᱪᱟᱥᱵᱟᱥ ᱮᱭᱟᱛ ᱠᱚ
ᱦᱮᱸ ᱜᱚᱝᱠᱮ ᱤᱱᱠᱟᱹ ᱫᱚ ᱥᱩᱵᱤᱫᱷᱟ ᱫᱚ ᱢᱮᱱᱟᱜ ᱟᱠᱟᱫ ᱜᱮᱭᱟ ᱾ ᱦᱮᱸ
ᱱᱟᱯᱟᱭ ᱜᱮ ᱛᱚᱵᱮ ᱦᱳᱭ
ᱦᱮᱸ ᱫᱟᱜ ᱡᱟᱹᱲᱤ ᱞᱮᱠᱷᱟᱡ ᱜᱮ ᱯᱩᱠᱷᱨᱤ ᱠᱚ ᱢᱮᱱᱟᱜ ᱟᱠᱟᱫ ᱚᱱᱟ ᱠᱚ ᱠᱚ ᱴᱚᱢᱵᱟᱣ ᱞᱮᱱ ᱠᱷᱟᱱ ᱜᱮ ᱥᱟᱱᱟᱢ ᱠᱷᱮᱛ ᱠᱚᱦᱚᱸᱭ ᱜᱟᱱᱚᱜᱼᱟ ᱾
ᱦᱳᱭ ᱦᱳᱭ ᱦᱳᱭ ᱦᱳᱭ ᱟᱨ ᱥᱟᱶ ᱛᱮ ᱪᱮᱫ ᱠᱚ ᱤᱭᱟᱹ ᱥᱚᱵᱡ ᱪᱮᱫ ᱪᱟᱥ ᱦᱩᱭᱩᱜ ᱠᱟᱱᱟ ᱥᱮ ᱵᱟᱝ ᱠᱟᱱᱟ
ᱦᱮᱸ ᱜᱚᱝᱠᱮ ᱱᱚᱛᱮ ᱦᱚᱸ ᱨᱚᱦᱚᱭ
ᱱᱣᱟᱨ ᱛᱟᱮ